ᱦᱚᱸ
ᱦᱟᱸ ᱛᱟᱦᱚᱞᱮ ᱱᱟᱯᱟᱭ ᱵᱟᱲᱟ ᱜᱮᱛᱚ?
ᱦᱚᱸ ᱱᱟᱯᱟᱭ ᱵᱟᱲᱟ ᱜᱮ ᱾
ᱟᱪᱪᱷᱟ ᱟᱪᱪᱷᱟ ᱛᱟᱦᱚᱞᱮ ᱢᱟ ᱢᱤᱫᱴᱟᱝ ᱜᱟᱱ ᱥᱟᱛᱟᱢ ᱨᱮᱞᱟᱝ ᱦᱮᱡ ᱞᱮᱱ ᱜᱮ ᱾
ᱦᱚ ᱢᱟ ᱾
ᱟᱪᱪᱷᱟ ᱪᱮᱫ ᱤᱫᱤ ᱠᱟᱛᱮ ᱞᱟᱝ ᱨᱚᱯᱚᱲᱟ ᱛᱟᱦᱚᱞᱮ?
ᱢᱟᱱᱮ ᱟᱢᱜᱮ ᱞᱟᱹᱭ ᱛᱟᱞᱟᱝ ᱢᱮ ᱱᱤᱛᱚᱜ ᱫᱚᱢ ᱵᱩᱡᱷᱟᱹᱣᱭᱟ
ᱟᱪᱪᱷᱟ ᱟᱪᱪᱷᱟ ᱴᱷᱤᱠ ᱜᱮᱭᱟ ᱤᱧ ᱜᱤᱧ ᱨᱚᱯᱚᱲ ᱠᱟᱱᱟ ᱛᱟᱦᱞᱮ ᱟᱨ ᱱᱤᱛ ᱫᱚᱞᱟᱝ ᱨᱚᱯᱚᱲᱟ ᱱᱚᱣᱟ ᱤᱭᱟᱹ ᱠᱚ ᱤᱫᱤ ᱠᱟᱛᱮ ᱮᱸ ᱫᱷᱚᱨᱚ ᱟᱪᱪᱷᱟ ᱛᱚ ᱯᱟᱛᱷᱟᱢ ᱠᱚ ᱤᱫᱤ ᱠᱟᱛᱮᱫ ᱨᱚᱯᱚᱲ ᱞᱮᱱᱠᱷᱟᱱ ᱵᱟᱝ ᱜᱟᱱᱚᱜᱼᱟ ᱥᱮ ᱮᱴᱟᱜ ᱥᱟᱛᱟᱢ ᱠᱚ ᱠᱷᱟᱱ ᱜᱟᱱᱚᱜᱼᱟ ᱾
ᱟᱪᱪᱷᱟ ᱴᱷᱤᱠ ᱜᱮᱭᱟ ᱱᱟᱦᱟᱜ ᱯᱟᱛᱷᱟ ᱤᱫᱤ ᱠᱟᱛᱮᱫ ᱦᱚᱸ ᱜᱟᱱᱚᱜ ᱜᱮᱭᱟ ᱾
ᱟᱪᱪᱷᱟ ᱟᱪᱪᱷᱟ ᱴᱷᱤᱠ ᱜᱮᱭᱟ ᱦᱮᱸ ᱴᱷᱤᱠᱜᱮᱭᱟ ᱜᱟᱱ ᱫᱚ ᱜᱟᱱᱚᱜᱼᱟ ᱾ ᱟᱪᱪᱷᱟ ᱟᱫᱚ ᱱᱚᱣᱟᱧ ᱞᱟᱹᱭᱞᱟᱹᱭ ᱠᱟᱱᱟ ᱯᱟ
ᱟᱪᱪᱷᱟ ᱥᱤᱢ ᱵᱩᱥᱟᱹᱜ ᱞᱟᱜᱟᱭ ᱵᱤᱱ ᱥᱮ
ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱟᱨ ᱱᱤᱛᱚᱜ ᱠᱤ ᱟᱸᱡᱚᱢᱚᱜ ᱠᱟᱱᱟ ᱡᱟᱦᱟᱱᱟᱜ
ᱵᱟᱝ ᱟᱸᱡᱚᱢᱚᱜ ᱠᱟᱱᱟ ᱾ ᱦᱮᱞᱳ ᱦᱮᱞᱳ
ᱠᱮᱡ ᱰᱤᱥᱴᱵᱟᱮᱫ ᱦᱚᱸ
ᱚᱸ ᱟᱸᱡᱚᱢᱚᱜ ᱠᱟᱱᱟ ᱱᱤᱛᱚᱜ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱟᱪᱪᱷᱟ ᱟᱪᱪᱷᱟ ᱟᱨ ᱞᱟᱹᱭᱫᱟᱹᱧ ᱛᱟᱦᱚᱞᱮ ᱯᱟᱛᱷᱟᱢ ᱤᱫᱤ ᱠᱟᱛᱮᱜ ᱠᱟᱹᱡ ᱢᱤᱫ ᱵᱟᱨ ᱨᱚᱯᱚᱲ ᱦᱩᱭ ᱞᱮᱱᱜᱮ ᱠᱷᱟᱴᱚ ᱢᱚᱪᱟᱛᱮ
ᱢᱟ ᱢᱟ ᱢᱟ ᱢᱟ ᱞᱟᱹᱭ ᱛᱟᱞᱟᱝ ᱢᱮ ᱢᱟ ᱮᱦᱚᱵ ᱛᱟᱞᱟᱝ ᱢᱮ ᱟᱢ ᱜᱮ
ᱟᱪᱪᱷᱟ ᱟᱪᱪᱷᱟ ᱱᱚᱣᱟ ᱩᱱ ᱚᱠᱛᱚ ᱡᱟᱦᱟᱸ ᱧᱮᱞ ᱠᱟᱱᱟ ᱱᱚᱣᱟ ᱯᱟᱛᱷᱟᱢ ᱡᱩᱫᱤ ᱟᱵᱚᱣᱟᱜ ᱵᱟᱝ ᱛᱟᱦᱮᱸ ᱠᱚᱜᱼᱟ, ᱯᱟᱛᱷᱟᱢ ᱫᱚ ᱢᱤᱫᱴᱟᱝ ᱵᱮᱣᱨᱟ ᱥᱟᱠᱟᱢ ᱢᱟᱹᱱᱢᱤ ᱠᱚ ᱛᱟᱞᱟᱨᱮ ᱟᱹᱜᱩᱭᱟ ᱵᱟᱝ ᱥᱮ
ᱦᱩᱸ ᱚᱱᱟ ᱫᱚ ᱦᱳᱭ ᱢᱤᱫᱴᱟᱝ ᱵᱮᱣᱨᱟ ᱠᱟᱱᱟ ᱡᱟᱦᱟᱸ ᱢᱟᱫᱽᱫᱷᱚᱢ ᱛᱮ ᱟᱵᱚ ᱚᱱᱟ ᱥᱟᱶᱛᱟ ᱨᱮᱱᱟᱜ ᱢᱟᱱᱮ ᱟᱹᱨᱥᱤ ᱠᱟᱱᱟᱢ ᱞᱟᱹᱭ ᱞᱮᱠᱷᱟᱱ ᱫᱚ ᱢᱤᱫ ᱠᱟᱛᱷᱟ ᱛᱮᱫᱚ
ᱦᱳᱭ ᱦᱳᱭ
ᱥᱟᱶᱛᱟ ᱨᱮᱱᱟᱜ ᱵᱩᱜᱤ ᱵᱟᱹᱲᱤᱡ ᱚᱱᱟ ᱢᱟᱫᱽᱫᱷᱚᱢ ᱛᱮ ᱟᱵᱚᱨᱮᱱ ᱦᱟᱯᱲᱟᱢ ᱠᱚᱥᱮ ᱟᱵᱚ ᱡᱟᱦᱟᱸᱭ ᱠᱚ ᱠᱚ ᱠᱚᱨᱟᱣ ᱦᱚᱴᱚ ᱠᱟᱫᱟ ᱩᱱᱠᱩ ᱠᱚᱣᱟᱜᱼᱟ ᱾ ᱚᱱᱟ ᱯᱟᱛᱷᱟᱢ ᱢᱟᱫᱽᱫᱷᱚᱢ ᱛᱮᱜᱮ ᱥᱟᱱᱟᱢ ᱞᱮᱠᱟᱱᱟᱜ ᱟᱵᱚᱵᱚ ᱵᱮᱣᱨᱟ ᱵᱚᱱ ᱧᱟᱢ ᱫᱟᱲᱮᱭᱟᱜᱼᱟ ᱟᱨᱠᱤ
ᱦᱳᱭ ᱵᱷᱮᱡᱟ ᱜᱚᱫ ᱢᱮᱭᱟ ᱠᱤᱢᱵᱟ ᱱᱚᱣᱟ ᱢᱟᱫᱽᱫᱷᱚᱢ ᱠᱚᱢᱟ ᱥᱮ ᱩᱱ ᱚᱠᱛᱚ ᱨᱮᱱᱟᱜ ᱟᱫᱚ ᱚᱱᱟ ᱫᱚ
ᱦᱮᱞᱳ
ᱦᱮᱸ ᱟᱸᱡᱚᱢᱚᱜ ᱠᱟᱱᱟ
ᱦᱳᱭ
ᱦᱮᱸ ᱟᱫᱚ ᱱᱚᱣᱟ ᱫᱚ ᱨᱟᱭᱵᱟᱨ ᱞᱮᱠᱟᱭ ᱠᱟᱹᱢᱤᱭᱟ ᱱᱚᱰᱮ ᱠᱷᱚᱱᱟᱜ ᱦᱟᱸᱰᱮ ᱦᱟᱸᱰᱮ ᱠᱷᱚᱱᱟᱜ ᱱᱚᱰᱮ ᱟᱫᱚ ᱠᱷᱚᱵᱚᱨ ᱠᱚ ᱚᱱᱠᱟ ᱛᱮᱜᱮ ᱠᱚ ᱧᱟᱢ ᱠᱮᱭᱟ ᱡᱮᱢᱚᱱ ᱵᱟᱹᱲᱛᱤ ᱠᱟᱭᱛᱮ ᱩᱱᱫᱚ ᱨᱮᱰᱤᱭᱳ ᱠᱚ ᱡᱟᱦᱟᱸ ᱛᱟᱦᱮᱸᱭᱟ ᱟᱫᱚ ᱫᱩᱨᱚᱫᱚᱨᱥᱚᱱ ᱞᱮᱠᱟᱛᱮ ᱢᱟᱫᱽᱫᱷᱚᱢ ᱟᱨᱠᱤ ᱟᱨ ᱱᱚᱣᱟ ᱥᱟᱶᱛᱟ ᱛᱟᱞᱟ ᱨᱮᱦᱚᱸ ᱱᱚᱣᱟ ᱫᱚ ᱦᱩᱭᱩᱜᱜ ᱠᱟᱱᱟ ᱟᱵᱚᱣᱟᱜ ᱫᱚ ᱟᱹᱰᱤ ᱢᱟᱨᱟᱝ ᱮᱱᱮᱢ ᱢᱤᱫᱴᱟᱝ ᱢᱮᱱᱟᱜᱼᱟ ᱯᱟᱛᱷᱟᱢ ᱛᱟᱞᱟᱛᱮ ᱛᱚᱵᱮ ᱮᱱᱟᱝ ᱦᱩᱭᱩᱜ ᱵᱟᱲᱟᱭ ᱤᱫᱤᱭ ᱠᱟᱱᱟ ᱱᱚᱣᱟ ᱯᱟᱛᱷᱟᱢ ᱠᱚᱜᱮᱛᱩ ᱩᱱ ᱚᱠᱛᱚ ᱢᱤᱥᱚᱱᱟᱨᱤ ᱠᱚ ᱟᱹᱰᱤ ᱜᱟᱱ ᱠᱚ ᱪᱟᱨᱪᱟᱣ ᱠᱚᱜᱼᱟ ᱵᱟᱝ ᱥᱮ ᱢᱟ ᱚᱱᱟ ᱤᱫᱤᱠᱟ ᱠᱟᱛᱮ ᱡᱩᱫᱤ ᱢᱤᱫ ᱵᱟᱨᱮᱢ ᱵᱟᱲᱟᱭᱟ ᱥᱮ ᱞᱟᱹᱭ ᱛᱟᱞᱟᱝ
ᱦᱳᱭ ᱠᱟᱹᱴᱤᱡ ᱩᱱᱠᱩ ᱞᱟᱜᱟ ᱠᱚ ᱛᱟᱟᱞᱟᱝ ᱢᱮᱥᱮ ᱩᱱᱠᱩ ᱪᱮᱨᱚ ᱪᱮᱨᱚᱹᱭ ᱫᱟᱠᱚ
ᱜᱩᱞ ᱜᱮᱭᱟ ᱠᱚ ᱵᱟᱝ
ᱦᱳᱭ ᱟᱸᱡᱚᱢᱚᱜ ᱠᱟᱱ ᱜᱮᱭᱟ ᱚᱱᱟ ᱠᱚ ᱱᱟᱦᱟᱜ ᱰᱤᱥᱴᱟᱵᱚᱜᱼᱟ ᱱᱟᱦᱟᱜ ᱠᱟᱹᱴᱤᱡᱸ
ᱦᱮ ᱦᱮ
ᱟᱪᱪᱷᱟ ᱴᱷᱤᱠ ᱜᱮᱭᱟ ᱟᱫᱚ ᱱᱟᱦᱟᱜ ᱱᱚᱣᱟ ᱯᱟᱛᱷᱟᱢ ᱫᱚ ᱱᱟᱜ ᱱᱤᱛ ᱠᱷᱚᱱ ᱫᱚ ᱵᱟᱝᱟ ᱡᱚᱠᱷᱚᱱ ᱜᱮ ᱱᱩᱠᱩ ᱢᱤᱥᱚᱱᱟᱨᱤ ᱠᱚ ᱱᱚᱣᱟ ᱟᱵᱚ ᱥᱤᱧᱚᱛᱚᱛ ᱫᱤᱥᱚᱢ ᱛᱮᱠᱚ ᱦᱮᱡ ᱮᱱᱟ ᱡᱟᱦᱟᱸ ᱫᱚ ᱡᱷᱟᱲᱠᱷᱚᱸᱰ ᱯᱚᱱᱚᱛ ᱨᱮ ᱩᱱᱠᱩ ᱩᱱᱠᱩ ᱠᱩᱵᱟᱹ ᱚᱲᱟᱜ ᱠᱚ ᱵᱮᱱᱟᱣ ᱠᱮᱫᱟ ᱮᱵᱚᱝ ᱚᱸᱰᱮ ᱠᱷᱚᱱ ᱜᱮ ᱟᱠᱚᱣᱟᱜ ᱯᱨᱚᱪᱟᱨ ᱠᱚ ᱞᱟᱜᱟᱣ ᱠᱮᱫᱟ ᱟᱫᱚ ᱩᱱᱠᱩ ᱫᱚ ᱚᱱᱟ ᱯᱟᱛᱷᱟᱢ ᱠᱚ ᱠᱚ ᱵᱮᱱᱟᱣ ᱠᱮᱭᱟ ᱩᱱ ᱥᱚᱢᱚᱭ ᱫᱚ ᱟᱭᱢᱟ ᱟᱭᱢᱟ ᱧᱩᱛᱩᱢᱟᱱ ᱜᱟᱹᱠᱷᱩᱲᱤᱭᱟᱹ ᱜᱚᱢᱠᱮ ᱠᱚ ᱛᱟᱦᱮᱸ ᱠᱟᱱᱟ ᱩᱱ ᱥᱚᱢᱚᱭ ᱢᱤᱥᱚᱱᱟᱨᱤ ᱠᱚ ᱩᱱ ᱠᱩ ᱚᱠᱛᱚ ᱠᱷᱚᱱ ᱜᱮ ᱢᱟᱱᱮ ᱟᱵᱚᱣᱟᱜ ᱤᱫᱤ ᱠᱟᱛᱮᱮᱫ ᱯᱩᱛᱷᱤ ᱠᱚᱦᱚᱸ ᱠᱚ ᱚᱞ ᱠᱮᱜᱼᱟ ᱟᱨ ᱯᱟᱛᱚᱢ ᱠᱚᱦᱚᱸ ᱠᱚ ᱪᱷᱟᱯᱟ ᱤᱫᱤ ᱠᱮᱜᱼᱟ ᱮ ᱡᱟᱦᱟᱸ ᱫᱚ ᱟᱸ ᱯᱤᱭᱤᱭᱳ ᱵᱳᱰᱤᱝ ᱦᱚᱸᱜᱚᱝᱠᱟᱱ ᱠᱚ ᱟᱨᱦᱚᱸ ᱢᱮᱱᱟᱜ ᱠᱚᱣᱟ᱾ ᱦᱟᱸ ᱮᱞ ᱳ ᱤᱥᱠᱤᱵᱨᱩᱴ ᱦᱚᱸᱜᱼ ᱱᱚᱝᱠᱟᱱ ᱟᱭᱢᱟ ᱟᱭᱢᱟ
ᱚ ᱦᱳᱭ ᱚᱱ ᱚᱱᱠᱟᱜᱮ ᱢᱟᱱᱮ ᱟᱭᱢᱟ ᱩᱱᱠᱩ ᱜᱟᱹᱠᱷᱩᱲᱤᱭᱟᱹ ᱩᱱ ᱥᱚᱢᱚᱭ ᱨᱮ ᱢᱮᱤᱥᱚᱱᱟᱨᱤ ᱚᱠᱛᱚ ᱨᱮ ᱱᱩᱠᱩ ᱠᱚ ᱫᱤᱥᱟᱹ ᱞᱮᱫᱼᱟ ᱵᱟᱝᱟ ᱱᱩᱠᱩᱣᱟᱜ ᱡᱟᱦᱟᱸ‌ ᱜᱮ ᱱᱟᱜᱟᱢᱤᱭᱟᱹ ᱱᱚᱣᱟ ᱯᱟᱛᱷᱟ ᱢᱟᱫᱽᱫᱷᱚᱢ ᱛᱮ ᱯᱨᱚᱪᱟᱨ ᱦᱩᱭᱩᱜᱭᱼᱟ ᱟᱨ ᱚᱱᱟᱜᱤ ᱩᱱᱠᱩ ᱠᱩ ᱪᱷᱩᱴᱟᱹᱣᱱᱟ᱾ ᱟᱨ ᱩᱱ ᱠᱷᱚᱱ ᱜᱮ ᱵᱟᱹᱭ ᱵᱟᱹᱭ ᱵᱟᱹᱭ ᱵᱟᱹᱭ ᱛᱮ ᱟᱵ ᱟᱵᱚᱨᱮᱱ ᱟᱵᱚ ᱥᱟᱶᱛᱟ ᱨᱮᱱ ᱦᱚᱲ ᱦᱚᱸ᱾ ᱟᱫᱚ ᱠᱚ ᱮᱛᱚᱦᱚᱵ ᱠᱮᱫᱟ ᱱᱚᱣᱟ ᱤᱫᱤ ᱠᱟᱛᱮᱜ ᱠᱤᱱᱛᱩ ᱮᱛᱚᱦᱚᱵ ᱨᱮᱫᱚ ᱩᱱᱠᱩ ᱜᱮᱠᱚ ᱛᱟᱸᱦ ᱠᱟᱱᱟ᱾
ᱦᱳᱭ ᱟᱫᱚ ᱚᱱᱟ ᱫᱚ ᱟᱠᱚᱣᱟᱜ ᱚᱱᱟ ᱟᱠᱚᱣᱟᱜ ᱢᱟ ᱱᱟᱯᱟᱭ ᱦᱩᱭ ᱟᱠᱟᱱ ᱜᱮᱭᱟ ᱟᱠᱚ ᱡᱟᱦᱟᱸ ᱯᱟᱥᱱᱟᱣ ᱞᱟᱹᱜᱤᱫ ᱠᱚ ᱦᱮᱡ ᱞᱮᱱᱟ ᱵᱟᱝ ᱥᱮ ᱵᱤᱫᱮᱥ
ᱦᱮᱸ ᱦᱮᱸ ᱟᱠᱚ ᱢᱟ ᱟᱠᱚᱣᱟᱜ ᱫᱤᱥ ᱫᱤᱥᱟᱹ ᱢᱟ ᱟᱞᱟᱫᱟ ᱛᱟᱦᱮᱸ ᱠᱟᱱᱟ᱾
ᱦᱳᱭ ᱵᱷᱤᱱᱟᱹ ᱛᱟᱦᱮᱸᱫ ᱠᱟᱱ ᱛᱟᱠᱚ ᱚᱱᱟ ᱯᱟᱥᱱᱟᱣ ᱞᱟᱹᱜᱤᱫ ᱠᱚ ᱦᱮᱡ ᱞᱮᱱᱟ, ᱢᱮᱱᱠᱷᱟᱱ
ᱦᱳᱭ ᱟᱵᱚᱣᱟᱜ ᱟᱣᱛᱟᱨᱣ ᱱᱩᱠᱩ ᱵᱚᱱ ᱟᱹᱜᱩ ᱠᱚᱣᱟ ᱟᱨ ᱟᱵᱚ ᱞᱮᱠᱟᱛᱮ ᱩᱱᱠᱩ ᱵᱚᱱ ᱢᱟᱱᱮ ᱟᱵᱚᱣᱟᱜ ᱵᱚᱱ ᱦᱤᱲᱤᱧ ᱢᱟᱱᱮ ᱟᱵᱚᱣᱟᱜ ᱠᱚ ᱦᱤᱲᱤᱧ ᱦᱚᱪᱚ ᱠᱮᱵᱚᱱᱟ, ᱟᱠᱚᱣᱟᱜ ᱛᱮᱠᱚ ᱪᱟᱞᱟᱣ ᱪᱚ ᱵᱚᱱᱟ ᱚᱱᱟ ᱫᱤᱥᱟᱹ ᱠᱟᱛᱮᱜ ᱜᱮ ᱱᱩᱠᱩ ᱫᱚ ᱦᱮᱡ ᱞᱮᱱᱟ᱾ ᱟᱫᱚ ᱚᱱᱟ ᱠᱷᱟᱹᱛᱤᱨ ᱛᱮ ᱚᱱᱟ ᱮ ᱢᱟᱱᱮ ᱩᱱᱠᱩᱣᱟᱜ ᱚᱱᱟ ᱡᱟᱦᱟᱸ ᱦᱟᱯᱲᱟᱢ ᱠᱚᱣᱟᱜ ᱫᱟᱜ ᱩᱱᱠᱩ ᱡᱟᱦᱟᱸᱭᱼ- ᱢᱮᱥᱚᱱ ᱟᱠᱚ ᱩᱱᱠᱩ ᱮᱠᱷᱚᱱᱚ ᱟᱹᱣᱨᱤ ᱠᱚ ᱵᱟᱹᱜᱤᱭᱟ᱾
ᱦᱩᱸ ᱦᱩᱸ ᱟᱹᱰᱤ ᱱᱟᱯᱟᱭ ᱟᱹᱰᱤ ᱱᱟᱯᱟᱭ ᱵᱮᱥ ᱵᱩᱡᱷᱟᱹᱣ ᱱᱟ᱾ ᱟᱸ ᱯᱩᱥᱴᱟᱹ ᱥᱟᱞᱤᱝ ᱨᱚᱯᱚᱲ ᱜᱚᱴᱟᱭᱮᱱᱟ ᱵᱟᱝ ᱥᱮ᱾
ᱦᱮᱸ ᱦᱮᱸ ᱦᱮᱸ
ᱦᱳᱭ ᱟᱫᱚ ᱱᱚᱣᱟ ᱯᱟᱛᱷᱟᱢ ᱨᱮᱱᱟᱜ ᱮᱱᱮᱢ ᱫᱚ ᱦᱮᱞᱳ ᱦᱚᱠ ᱠᱟᱹᱴᱤᱡ ᱰᱤᱥᱴᱟᱵ ᱟᱡᱚᱜᱚᱜ ᱠᱟᱱᱟ ᱦᱮᱸ᱾ ᱦᱮᱸ ᱞᱟᱹᱭᱫᱟᱹᱧ ᱱᱚ ᱯᱟᱛᱷᱟᱢ ᱯᱟᱛᱷᱟᱢ᱾ ᱯᱟᱛᱷᱟᱢ ᱫᱚ ᱟᱵᱚ ᱥᱟᱶᱛᱟ ᱞᱟᱹᱜᱤᱫ ᱫᱚ ᱟᱹᱰᱤ ᱱᱟᱯᱟᱭ ᱢᱤᱫᱴᱟᱝ ᱵᱮᱣᱨᱟ ᱠᱟᱱᱟ ᱮᱵᱚᱝ ᱱᱚᱣᱟ ᱛᱟᱦᱮᱸ ᱠᱟᱱ ᱠᱷᱟᱹᱛᱤᱨ ᱟᱭᱢᱟ ᱡᱟᱦᱟᱸ ᱛᱤᱱᱟᱹᱜ ᱚᱱᱚᱞᱤᱭᱟᱹ ᱠᱚ ᱛᱟᱦᱮᱸ ᱠᱟᱱᱟ ᱩᱱ ᱥᱚᱢᱚᱭ ᱨᱮ ᱱᱚᱣᱟ ᱯᱟᱛᱷᱟ ᱢᱟᱫᱽᱫᱷᱚᱢ ᱛᱮ, ᱠᱚ ᱟᱠᱚᱣᱟᱜ ᱢᱟᱱᱮ ᱡᱟᱦᱟᱸᱜᱮ ᱢᱟᱱᱮ ᱜᱟᱹᱦᱤᱨ ᱩᱭᱦᱟᱹᱨ ᱫᱤᱥ ᱦᱩᱫᱤᱥ ᱠᱚ ᱯᱟᱥᱱᱟᱣ ᱞᱮᱜᱼᱟ᱾ ᱮᱵᱚᱝ ᱚᱱᱟ ᱠᱚ ᱢᱟᱫᱽᱫᱷᱚᱢ ᱛᱮ ᱟᱵᱚᱨᱮᱱ ᱦᱚᱲ ᱠᱚ ᱟᱭᱢᱟ ᱜᱟᱱ ᱜᱮᱠᱚ ᱢᱟᱱᱮ ᱠᱚ
ᱥᱮᱪᱮᱛᱚᱱ ᱞᱮᱱᱟᱭ ᱪᱮᱸᱜᱷᱟᱣ ᱞᱮᱱᱟᱭ ᱛᱚᱵᱮ ᱟᱨ ᱟᱨ ᱢᱤᱫᱴᱟᱝ ᱠᱟᱛᱷᱟ ᱟᱨ ᱢᱤᱫᱴᱟᱝ ᱠᱟᱛᱷᱟ ᱩᱱ ᱚᱠᱛᱚ ᱫᱚ ᱮᱴᱟᱜᱟᱜ ᱠᱚ ᱡᱮᱦᱮᱛᱩ ᱢᱟᱫᱽᱫᱷᱚᱢ ᱵᱟᱭ ᱛᱟᱦᱮᱭᱟ᱾ ᱛᱚ ᱱᱚᱣᱟ ᱯᱟᱛᱷᱟᱢ ᱫᱟᱨᱟᱭ ᱛᱮᱜᱮ ᱦᱚᱲ ᱠᱚ ᱵᱮᱵᱽᱨᱟ ᱦᱚᱸᱠᱚ ᱵᱷᱮᱡᱟ ᱠᱮᱠᱚᱣᱟ ᱡᱮ ᱱᱚᱣᱟ ᱫᱚ ᱱᱚᱝᱠᱟ ᱫᱮᱞᱟ ᱦᱤᱡᱩᱜ ᱯᱮ ᱱᱚᱸᱰᱮ ᱫᱚ ᱱᱚᱝᱠᱟ ᱵᱚᱱ ᱫᱩᱠ ᱵᱤᱯᱚᱫ ᱠᱟᱱᱟ, ᱟᱨ ᱫᱮᱞᱟ ᱱᱚᱝᱠᱟ ᱜᱚᱲᱚ ᱟᱵᱚᱱ ᱛᱟᱵᱚᱱ ᱯᱮ ᱥᱚᱢᱟᱡᱽ ᱨᱮᱱᱟᱜ ᱥᱮ ᱥᱟᱶᱛᱟ ᱨᱮᱱᱟᱜ ᱱᱚᱝᱠᱟ ᱵᱚᱱ ᱠᱟᱹᱢᱤᱭᱟ᱾ ᱮᱱᱠᱷᱟᱱ ᱩᱱ ᱚᱠᱛᱚ ᱫᱚ ᱦᱚᱲ ᱦᱚᱸᱠᱚ ᱪᱮᱸᱜᱟᱣ ᱠᱚᱜ ᱜᱮᱭᱟ ᱚᱱᱟ ᱠᱚ ᱯᱟᱲᱦᱟᱣ ᱠᱟᱛᱮᱫ ᱟᱨ ᱠᱚᱭᱚᱜ ᱦᱚᱨ ᱨᱮᱠᱚ ᱛᱟᱦᱮᱸ ᱠᱚᱜᱼᱟ᱾ ᱫᱮᱠᱷᱤ ᱱᱤᱭᱟᱹ ᱦᱟᱯᱛᱟᱨᱮ ᱱᱤᱭᱟᱹ ᱦᱟᱯᱛᱟ ᱠᱤ ᱢᱟᱱᱮ ᱟ ᱢᱟᱱᱮ ᱯᱟᱛᱷᱟᱢ ᱨᱮ ᱪᱮᱫ ᱦᱤᱡᱩᱜ ᱠᱟᱱᱟ ᱚᱞ ᱦᱮᱸ ᱪᱟᱸᱫᱳᱠᱤᱭᱟᱹ ᱯᱟᱛᱷᱟᱢ ᱨᱮ ᱯᱮ ᱪᱟᱸᱫᱳ ᱠᱤᱭᱟᱹ ᱯᱟᱛᱷᱟᱢ, ᱦᱮᱸ ᱟᱨ ᱛᱩᱨᱩᱭ ᱪᱟᱸᱫᱳᱠᱤᱭᱟᱹ ᱯᱟᱛᱷᱟᱢ ᱱᱚᱜᱼᱚ ᱱᱚᱝᱠᱟ ᱦᱚᱸ ᱢᱮᱱᱟᱜᱼᱟ ᱟ ᱥᱮ? ᱟᱫᱚ ᱚᱱᱟ ᱜᱮᱠᱚ ᱠᱚᱭᱚᱜ ᱦᱚᱨ ᱠᱮᱭᱟ ᱢᱟᱹᱱᱢᱤ ᱪᱮᱛᱟᱱ ᱨᱮ ᱢᱤᱫᱴᱟᱝ ᱯᱟᱹᱛᱤᱭᱟᱹᱣ ᱛᱟᱦᱮᱸ ᱠᱟᱱᱟ ᱯᱟᱛᱷᱟᱢ ᱨᱮᱱᱟᱜ ᱫᱟᱲᱮ ᱩᱱᱟᱹ᱾ ᱛᱚ ᱟᱹᱰᱤ ᱜᱟᱱ ᱛᱟᱦᱮᱸ ᱠᱟᱱᱟ ᱵᱟᱝ ᱥᱮ
ᱮᱠᱫᱚᱢᱚ ᱮᱠ ᱡᱮᱢᱚᱱ ᱱᱚᱜᱼᱚᱭ ᱨᱤᱢᱤᱞ ᱛᱟᱯᱚᱨᱮ ᱞᱟᱹᱣᱲᱤᱭᱟᱹ ᱦᱚᱸᱜ ᱱᱚᱝᱠᱟ ᱜᱮ ᱟᱭᱢᱟ ᱯᱟᱛᱷᱟᱢ ᱠᱚ ᱛᱟᱦᱮᱸ ᱠᱟᱱᱟ ᱩᱱ ᱥᱚᱢᱚᱭ ᱫᱚ ᱯᱟᱛᱷᱟᱢ ᱱᱟᱜ ᱚᱲᱟᱜ
ᱥᱤᱜᱟᱹᱲ ᱥᱟᱠᱚᱣᱟ ᱥᱤᱜᱟᱹᱲ ᱥᱟᱠᱚᱣᱟ ᱴᱷᱤᱞᱤ ᱵᱟᱵᱮᱨ ᱦᱮᱸ ᱟᱨᱥᱤ ᱮ ᱱᱚᱜᱼᱚ ᱱᱚᱣᱟ ᱠᱚ ᱯᱟᱛᱷᱟᱢ ᱟᱹᱰᱤᱜᱟᱱ ᱟᱹᱰᱤᱜᱟᱱ
ᱟᱭᱢᱟ ᱯᱟᱛᱷᱟᱢ ᱢᱟᱱᱮ ᱞᱮᱠᱷᱟ ᱞᱮᱠᱷᱟᱱ ᱞᱮᱠᱷᱟ ᱛᱮ ᱵᱟᱢ ᱪᱟᱵᱟ ᱫᱟᱲᱮᱭᱟᱜᱼᱟ᱾
ᱵᱟᱢ ᱪᱟᱵᱟ ᱫᱟᱲᱮᱭᱟᱜᱼᱟ ᱦᱟᱸᱜ
ᱟᱵᱚᱨᱮᱱ ᱜᱟᱠᱚᱲᱤᱭᱟᱹ ᱠᱚᱠᱚ ᱟᱵᱚ ᱠᱚ ᱪᱟᱞ ᱦᱚᱴᱚ ᱠᱟ ᱵᱚᱱᱟ ᱮᱵᱚᱝ ᱚᱱᱟ ᱢᱟᱫᱽᱫᱷᱚᱢ ᱛᱮ ᱩᱱ ᱥᱚᱢᱚᱭ ᱚᱠᱛᱚᱨᱮ ᱚᱱᱠᱟᱱ ᱢᱟᱫᱽᱫᱷᱚᱢ ᱵᱟᱝ ᱛᱟᱦᱮᱸ ᱠᱟᱱᱛᱮ ᱚᱱᱟ ᱚᱱᱟ ᱢᱟᱫᱷᱚᱢ ᱛᱮ ᱜᱮ ᱫᱤᱥᱚᱢ ᱡᱟᱠᱟᱛ ᱨᱮᱱ ᱦᱚᱲ ᱠᱚ ᱟᱹᱭᱠᱟᱹᱣ ᱫᱟᱲᱮᱭᱟᱜ ᱛᱟᱦᱮᱸᱜᱼᱟ ᱵᱟᱲᱟᱭ ᱫᱟᱲᱮᱭᱟᱜ ᱛᱟᱦᱮᱸᱜᱼᱟ᱾ ᱮᱵᱚᱝ ᱚᱱᱟ ᱢᱟᱫᱽᱫᱷᱚᱢ ᱛᱮ ᱟᱵᱚᱣᱟᱜ ᱩᱛᱱᱟᱹᱣ ᱦᱚᱸ ᱦᱩᱭᱩᱜ ᱠᱟᱱ ᱛᱟᱦᱮᱸᱫ
ᱦᱩᱭᱩᱜ ᱠᱟᱱ ᱜᱮᱭᱟ ᱟᱨ ᱛᱚᱵᱮ ᱩᱱ ᱚᱠᱛᱚ ᱚᱱᱚᱞᱤᱭᱟᱹ ᱦᱚᱸᱠᱚ ᱢᱟᱹᱱ ᱠᱮᱠᱚᱣᱟ ᱵᱟᱝ ᱥᱮ ᱚ ᱚᱱᱚᱞᱤᱭᱟᱹ ᱠᱚᱢ ᱢᱟᱱᱮ ᱩᱱ ᱚᱠᱛᱚᱮ ᱵᱤᱨᱟᱴ ᱢᱤᱫᱴᱟᱝ ᱡᱟᱦᱟᱸᱱᱤ ᱠᱟᱱᱟᱭ ᱚᱠᱚᱭ ᱚᱱᱚᱞᱤᱭᱟᱹ ᱢᱤᱫᱴᱟᱝ ᱚᱱᱚᱲᱦᱮᱸ ᱚᱞ ᱟᱠᱟᱜᱟᱭ ᱠᱤᱢᱵᱟ ᱡᱟᱦᱟᱸᱱᱟᱜ ᱦᱩᱭᱩᱜ ᱠᱟᱱᱟ ᱢᱤᱫᱴᱟᱝ ᱠᱟᱹᱦᱤᱱᱤ ᱚᱞ ᱟᱠᱟᱜ ᱠᱟᱜ ᱟᱭ ᱠᱤᱢᱵᱟ ᱡᱟᱦᱟᱱᱟᱜ ᱞᱮᱠᱟ ᱠᱟᱛᱷᱟᱣ ᱞᱮᱠᱟ ᱠᱩᱫᱩᱢ ᱠᱟᱹᱦᱱᱤ ᱡᱟᱦᱟᱸ ᱩᱱᱠᱩ ᱦᱚᱸ ᱦᱩᱭᱩᱜ ᱠᱟᱱᱟ ᱟᱹᱰᱤ ᱢᱟᱱᱮ ᱨᱟᱹᱥᱠᱟᱹ ᱨᱟᱹᱥᱠᱟᱹ ᱛᱟᱦᱮᱸ ᱠᱟᱱ ᱛᱟᱠᱚᱣᱟ ᱚᱱᱟ ᱚᱞ ᱵᱤᱞ ᱪᱮᱛᱟᱱ ᱨᱮ ᱦᱮᱸ ᱚᱱᱚᱞᱤᱭᱟᱹ ᱠᱚ ᱪᱮᱛᱟᱱ ᱨᱮ ᱢᱤᱫᱴᱟᱱ ᱠᱷᱩᱵ ᱜᱮ ᱠᱷᱩᱵ ᱜᱮ ᱟᱫᱚ ᱚᱱᱟ ᱛᱮᱜᱮ ᱢᱚᱴᱟᱢᱩᱴᱤ ᱩᱱᱠᱩᱣᱟᱜ ᱠᱷᱟᱹᱛᱤᱨ ᱛᱮᱦᱮᱧ ᱚᱞ ᱛᱚᱞ ᱠᱚ ᱫᱚᱦᱚ ᱞᱮᱫ ᱠᱷᱟᱹᱛᱤᱨ ᱛᱮ ᱛᱮᱦᱤᱧ ᱟᱵᱚ ᱱᱚᱣᱟ ᱴᱷᱟᱶ ᱨᱮᱵᱚᱱ ᱧᱟᱢ ᱟᱠᱟᱫ ᱠᱷᱟᱹᱛᱤᱨ ᱛᱮ ᱱᱤᱛᱚᱜ ᱟᱹᱰᱤ ᱜᱟᱱ ᱵᱚᱱ ᱞᱟᱦᱟ ᱤᱫᱤ ᱟᱠᱟᱱᱟ ᱵᱟᱝ ᱥᱮ
ᱦᱳᱭ ᱦᱳᱭ ᱦᱳᱭ
ᱡᱩᱫᱤ ᱚᱞ ᱛᱚᱞ ᱵᱟᱝ ᱛᱟᱦᱮᱸ ᱠᱚᱜᱼᱟ ᱚᱱᱟ ᱞᱤᱯᱤ ᱯᱚᱫᱷᱚ ᱡᱩᱫᱤ ᱵᱟᱭ ᱛᱟᱦᱮᱸ ᱠᱚᱜᱼᱟ ᱚᱱᱟᱠᱚ ᱡᱩᱫᱤ ᱵᱟᱠᱚ ᱫᱚᱦᱚ ᱦᱚᱴᱚ ᱠᱮᱭᱟ ᱛᱮᱦᱮᱧ ᱫᱚ ᱛᱟᱦᱚᱞᱮ ᱤᱱᱟᱹᱜ ᱵᱟᱲᱟᱭ ᱦᱚᱸ ᱵᱟᱵᱚᱱ ᱵᱟᱲᱟᱭ ᱧᱟᱢ ᱠᱮᱭᱟ ᱢᱟᱱᱮ ᱚᱞᱚᱜ ᱯᱟᱲᱦᱟᱣ ᱨᱮᱫᱚ
ᱦᱳᱭ ᱦᱳᱭ
ᱟᱠᱚ ᱡᱩᱫᱤ ᱮᱴᱟᱜ ᱢᱟᱫᱽᱫᱷᱚᱢ ᱨᱮᱠᱚ ᱫᱚᱦᱚ ᱦᱚᱴᱚ ᱠᱮᱭᱟ ᱛᱟᱦᱚᱞᱮ ᱚᱱᱟ ᱫᱚ ᱵᱟᱵᱚᱱ ᱵᱩᱡᱷᱟᱹᱣ ᱠᱮᱭᱟ ᱢᱮᱱᱠᱷᱟᱱ ᱡᱮᱦᱮᱛᱩ ᱯᱩᱛᱷᱤ ᱯᱟᱛᱷᱟᱢ ᱠᱚᱨᱮ ᱢᱮᱱᱟᱜ ᱠᱷᱟᱹᱛᱤᱨ ᱛᱮ ᱟᱵᱚ ᱫᱚᱱ ᱯᱟᱲᱦᱟᱜ ᱠᱟᱱᱛᱮ ᱯᱩᱛᱷᱤ ᱨᱮᱵᱚᱱ ᱧᱟᱢ ᱮᱫᱟ᱾ ᱵᱟᱝ ᱥᱮ
ᱦᱳᱭ ᱦᱳᱭ
ᱟᱫᱚ ᱯᱟᱹᱴᱷᱩᱣᱟᱹ ᱜᱚᱲᱚ ᱨᱮᱫᱚ ᱱᱚᱣᱟ ᱫᱚ ᱟᱹᱰᱤ ᱢᱟᱨᱟᱝ ᱜᱮ ᱢᱤᱫᱴᱟᱝ ᱮᱱᱮᱢ ᱜᱮᱭᱟ ᱦᱮᱸ
ᱦᱮᱸ ᱦᱮᱸ
ᱪᱮᱫ ᱮᱢ ᱢᱚᱱᱮᱭᱟᱜ ᱠᱟᱱᱟ
ᱮᱠᱫᱚᱢ ᱱᱚᱣᱟ ᱢᱟᱱᱮ ᱥᱩᱫᱩ ᱱᱚᱣᱟ ᱯᱟᱛᱷᱟᱢ ᱥᱩᱢᱩᱝ ᱫᱚ ᱵᱟᱝ ᱥᱟᱱᱟᱢ ᱯᱟᱦᱴᱟ ᱨᱮᱜᱮ ᱢᱮᱱᱠᱷᱟᱱ ᱯᱟᱛᱷᱟᱢ ᱱᱤᱛᱚᱜ ᱫᱚ ᱡᱮᱦᱮᱛᱩ ᱰᱤᱡᱤᱴᱮᱞ ᱟᱠᱟᱱᱟ ᱚᱱᱟ ᱠᱷᱟᱹᱛᱤᱨ ᱛᱮ ᱦᱚᱭᱛᱳ ᱟᱵᱚᱨᱮᱱ ᱯᱟᱹᱴᱷᱩᱣᱟᱹ ᱠᱚᱦᱚᱸ ᱩᱱᱟᱹᱜ ᱱᱚᱣᱟ ᱯᱟᱛᱷᱟ ᱢᱟᱫᱽᱫᱷᱚᱢ ᱛᱮ ᱩᱱᱟᱹᱜ ᱫᱚ ᱵᱟᱝ ᱠᱚ ᱦᱤᱡᱩᱜ ᱠᱟᱱᱟ ᱰᱤᱡᱤᱴ ᱴᱮᱞ ᱢᱟᱫᱽᱫᱷᱚᱢ ᱛᱮᱜᱮ ᱠᱚ ᱞᱟᱦᱟ ᱦᱤᱡᱩᱜ ᱠᱟᱱᱟ ᱠᱤᱱᱛᱩ ᱯᱟᱛᱷᱟᱢ ᱦᱚ ᱞᱟᱹᱠᱛᱤ ᱠᱟᱱᱟ ᱱᱚᱣᱟ ᱦᱚᱸ ᱟᱵᱚ ᱡᱤᱭᱟᱹᱲ ᱫᱚᱦᱚ ᱦᱩᱭᱩᱜ ᱛᱟᱵᱚᱱᱟ ᱱᱚᱣᱟ ᱠᱚ ᱡᱟᱦᱟᱸ ᱢᱟᱨᱮ ᱦᱟᱯᱲᱟᱢ ᱠᱚᱣᱟᱜ ᱡᱟᱦᱟᱸ ᱩᱱᱩᱨᱩᱢ ᱚᱱᱟ ᱠᱚᱫᱚ ᱟᱵᱚ ᱫᱚᱦᱚ ᱦᱩᱭᱩᱜ ᱛᱟᱵᱚᱱᱟ ᱡᱟᱦᱟᱸ ᱛᱤᱱᱟᱹᱜ ᱜᱮ ᱰᱤᱡᱤᱴᱮᱞ ᱨᱮᱦᱚᱸ ᱚᱱᱟ ᱠᱚᱫᱚ ᱟᱵᱚ ᱫᱚᱦᱚ ᱤᱫᱤ ᱦᱩᱭᱩᱜ ᱛᱟᱵᱚᱱᱟ ᱮᱵᱚᱝ ᱱᱚᱣᱟ ᱨᱮ ᱯᱟᱹᱴᱷᱩᱣᱟᱹ ᱠᱚᱣᱟᱜ ᱫᱚ ᱮᱠᱟᱞ ᱮᱠᱟᱞ ᱮᱠᱟᱞ ᱜᱚᱲᱚ ᱞᱟᱹᱠᱛᱤ ᱠᱟᱱᱟ ᱮᱵᱚᱝ ᱞᱟᱦᱟ ᱦᱤᱡᱩᱜ ᱞᱟᱹᱠᱛᱤ
ᱟᱨ ᱚᱱᱟ ᱛᱟᱦᱮᱸ ᱚᱱᱚᱲᱦᱤᱭᱟᱹ ᱚᱱᱚᱞᱦᱤᱭᱟᱹ ᱦᱮᱸ ᱨᱟᱭᱱᱟ ᱦᱟᱨᱤ ᱛᱟᱦᱮᱸᱱ ᱠᱷᱟᱱ ᱠᱷᱟᱹᱛᱤᱨ ᱛᱮ ᱟᱵᱚ ᱫᱚ ᱯᱟᱛᱷᱟᱢ ᱨᱮ ᱡᱟ ᱠᱤᱪᱷᱩ ᱮᱱᱮᱢ ᱠᱚ ᱮᱢ ᱦᱚᱴᱚ ᱟᱠᱟᱫ
ᱦᱮᱸ ᱦᱮᱸ ᱜᱚᱝᱠᱮ, ᱦᱮᱞᱳ,
ᱟᱵᱚ
ᱦᱮᱸ ᱦᱮᱸ ᱦᱮᱸ,
ᱟᱫᱚ ᱱᱚᱛᱮ ᱢᱟ ᱵᱟᱹᱭ ᱵᱟᱹᱭᱛᱮ ᱱᱟᱦᱟᱜ ᱮ ᱡᱟ ᱨᱟᱠᱟᱵ ᱤᱫᱤᱭᱮᱫᱟᱭ ᱛᱚ ᱡᱟᱹᱲᱤ ᱢᱟ,
ᱟᱪᱪᱷᱟ ᱪᱷᱟᱷᱟ ᱴᱷᱤᱠ ᱜᱮᱭᱟ ᱢᱟ᱾ ᱚᱱᱠᱟ ᱯᱷᱟᱸᱠᱟ ᱞᱮᱱᱠᱷᱟᱱ ᱠᱟᱹᱴᱤᱡ ᱠᱷᱚᱵᱚᱨ ᱵᱤᱱ ᱮᱢᱟ ᱦᱟᱜ, ᱢᱟ ᱮᱱᱠᱷᱟᱱ ᱢᱟ ᱜᱚᱝᱠᱮ ᱢᱟ ᱟᱹᱰᱤ ᱟᱹᱰᱤ ᱥᱟᱨᱦᱟᱣ ᱢᱟ᱾
ᱯᱩᱨᱟᱹᱣ ᱜᱟᱱᱚᱜ ᱜᱮᱭᱟ ᱱᱚᱣᱟ
ᱦᱚ ᱦᱚ,
ᱥᱮ, ᱥᱟᱛᱟᱢ ᱫᱚ ᱦᱩᱭᱩᱜ ᱠᱟᱱᱟ ᱢᱤᱫᱴᱟᱝ ᱟᱰᱤ ᱜᱤ ᱟᱰᱤ ᱢᱟᱨᱟᱝ ᱢᱤᱫᱴᱟᱝ ᱢᱟᱫᱽᱫᱷᱚᱢ ᱠᱟᱱ ᱛᱟᱵᱚᱱᱟ ᱛᱚᱵᱮ ᱱᱮᱛᱟᱨ ᱫᱚ ᱵᱟᱹᱭ ᱵᱟᱹᱭᱛᱮ ᱟᱫ ᱤᱫᱤᱜ ᱠᱟᱱᱟ᱾
ᱦᱳᱭ ᱟᱫᱚᱜ ᱠᱟᱱ ᱨᱮᱦᱚᱸ ᱮᱱᱛᱮ ᱨᱮᱦᱚᱸ ᱱᱚᱣᱟ ᱤᱫᱤ ᱠᱟᱛᱮᱫ ᱦᱚᱸ ᱟᱵᱚ ᱟᱵᱚ ᱛᱟᱞᱟᱨᱮ ᱢᱤᱫᱴᱟᱝ ᱵᱤᱪᱟᱹᱨ ᱞᱟᱹᱠᱛᱤᱜ ᱠᱟᱱᱟ ᱮᱵᱚᱝ ᱫᱩᱯᱲᱩᱵ ᱞᱟᱹᱠᱛᱤᱜ ᱠᱟᱱᱟ ᱯᱟᱹᱴᱷᱩᱣᱟᱹ ᱠᱚ ᱛᱟᱞᱟᱨᱮ,
ᱢᱟᱱᱮ ᱡᱟᱦᱟᱸ ᱛᱤᱱᱟᱹᱜ ᱟᱵᱚᱣᱟᱜ ᱦᱟᱯᱲᱟᱢ ᱠᱚᱣᱟᱜ ᱮᱱᱮᱢ ᱡᱟᱦᱟᱸ ᱛᱤᱱᱟᱹᱜ ᱠᱚ ᱫᱚᱦᱚ ᱦᱚᱴᱚ ᱠᱟᱜᱼᱟ ᱚᱱᱟ ᱠᱚᱫᱚ ᱵᱟᱝᱵᱚᱱ ᱦᱟᱹᱯᱤᱫ ᱦᱚᱪᱚᱣᱟᱜᱼᱟ ᱵᱟᱝᱵᱚᱱ ᱪᱟᱵᱟ ᱦᱚᱪᱚᱣᱟᱜᱼᱟ ᱚᱱᱟ ᱫᱚ ᱚᱱᱟ ᱫᱚ ᱦᱩᱭᱩᱜ ᱰᱤᱡᱤᱴᱮᱞ ᱢᱟᱫᱽᱫᱷᱚᱢ ᱛᱮᱦᱚᱸ ᱯᱟᱛᱷᱟᱢ ᱨᱮᱱᱟᱜ ᱠᱟᱹᱢᱤ ᱫᱚᱵᱚᱱ ᱠᱚᱨᱟᱣ ᱤᱫᱤ ᱜᱮᱭᱟ ᱱᱚᱣᱟ ᱫᱚ ᱮᱸᱜ ᱱᱚᱣᱟ ᱜᱮ ᱥᱟᱱᱟᱢ ᱯᱟᱹᱴᱷᱩᱣᱟᱹ ᱠᱚᱴᱷᱮᱱ ᱦᱚᱸ ᱟᱸᱥ ᱫᱚᱦᱚ ᱦᱩᱭᱩᱜ ᱠᱟᱱᱟ ᱢᱚᱴᱟᱢᱩᱴᱤ ᱱᱚᱣᱟ ᱟᱠᱚ ᱡᱩᱫᱤ ᱱᱚᱣᱟ ᱢᱟᱫᱽᱫᱷᱚᱢ ᱛᱮ ᱵᱟᱝ ᱨᱮᱦᱚᱸ ᱰᱤᱡᱤᱴᱮᱞ